ᱦᱮᱞᱳ
ᱦᱮᱸ ᱡᱚᱸᱦᱟᱨ ᱜᱮ
ᱡᱚᱸᱦᱟᱨ ᱜᱮ ᱟᱪᱪᱷᱟ ᱟᱵᱤᱱᱟᱜ ᱫᱚ ᱜᱟᱱᱮᱱᱟ ᱱᱚᱣᱟ ᱜᱟᱱᱮᱱᱟ ᱥᱮ ᱪᱮᱫ, ᱞᱟᱹᱭᱟᱞᱤᱧ ᱟᱵᱤᱱᱟᱜ ᱫᱚ ᱜᱟᱱ ᱮᱱᱟ?
ᱦᱮᱞᱳ
ᱞᱟᱹᱭ ᱟᱞᱤᱧ ᱟᱵᱤᱱᱟᱜ ᱫᱚ ᱜᱟᱱ ᱮᱱᱟ ᱱᱚᱣᱟ ᱨᱮ? ᱜᱟᱱ ᱱᱟ ᱟᱵᱤᱱᱟᱜ ᱫᱚ? ᱟᱸᱡᱚᱢᱚᱜ ᱠᱟᱱᱟ ᱟᱹᱵᱤᱱᱟᱜ ᱜᱟᱱ ᱮᱱᱟ ᱞᱟᱹᱭ ᱟᱞᱤᱧ ᱱᱚᱣᱟ ᱨᱮ? ᱦᱮᱞᱳ
ᱦᱮᱞᱳ
ᱟᱹᱵᱤᱱᱟᱜ ᱜᱟᱱ ᱟᱠᱟᱱᱟ ᱥᱮ? ᱦᱮᱞᱳ
ᱚᱞᱯᱚ ᱵᱮᱱ ᱟᱸᱡᱚᱢ ᱧᱟᱢ ᱮᱫᱟ?
ᱟᱸᱡᱚᱢᱚᱜ ᱠᱟᱱᱟ᱾ ᱟᱹᱞᱤᱧᱟᱜ ᱢᱟ ᱠᱚᱞ ᱛᱮᱦᱚᱸ ᱵᱟᱭ ᱪᱟᱞᱟᱜ ᱠᱟᱱᱟ ᱱᱚᱣᱟᱛᱮ᱾
ᱨᱚᱯᱚᱲ ᱛᱚ ᱪᱷᱮᱴᱷᱟ ᱥᱮᱡ ᱵᱟᱝ ᱟᱡᱟᱢᱚᱜ ᱠᱟ᱾
ᱚᱱᱟᱜᱮ ᱵᱟ ᱟᱸᱡᱚᱢ ᱞᱟᱹᱭ ᱟᱞᱤᱧ ᱟᱹᱵᱤᱱᱟᱜ ᱪᱮ ᱟᱹᱵᱤᱱᱟᱜ ᱪᱮᱫ ᱞᱮᱠᱟᱨᱮ ᱜᱟᱱᱮᱱᱟ? ᱟᱹᱵᱤᱱᱟᱜ ᱪᱤᱠᱟᱹᱛᱮ ᱜᱟᱱ ᱦᱚᱪᱚ ᱠᱮᱜᱼᱟ ᱵᱤᱱ ᱟᱹᱞᱤᱧᱟᱜ ᱵᱟᱭ ᱜᱟᱱᱚᱜ ᱠᱟᱱᱟ ᱚᱱᱠᱟ ᱠᱚᱞ? ᱦᱮ
ᱢᱮᱱᱫᱟᱞᱤᱧ ᱱᱮᱴᱚᱣᱟᱠ ᱯᱚᱵᱞᱮᱢ ᱫᱟᱭ ᱠᱤ?
ᱱᱮᱴᱚᱣᱟᱨᱠ ᱢᱟ ᱴᱷᱤᱠ ᱜᱮᱭᱟ ᱛᱚ᱾ ᱵᱟᱭ ᱟᱡᱚᱢᱚᱜ ᱠᱟᱱ ᱜᱮᱭᱟ? ᱱᱮᱴᱚᱣᱟᱨᱠ ᱢᱟ ᱧᱟᱢᱮᱜ ᱜᱮᱭᱟ ᱪᱤᱠᱟᱹᱛᱮ ᱵᱟᱭ ᱟᱸᱡᱚᱢᱚᱜ ᱠᱟᱱᱟ?
ᱱᱮᱴᱚᱣᱟᱨᱠ ᱜᱮ ᱵᱟᱭ ᱧᱟᱢᱮᱜ᱾
ᱱᱤᱛᱚᱜ ᱵᱟᱭ ᱟᱸᱡᱚᱢᱚᱜ ᱠᱟᱱᱟ? ᱦᱮᱞᱚ ᱦᱮᱞᱳ
ᱦᱮᱞᱳ